ᱦᱮᱞᱳ
ᱦᱮᱸ
ᱡᱚᱦᱟᱨ ᱜᱮ ᱦᱳᱭ ᱟᱸᱡᱚᱢᱚᱜ ᱠᱟᱱᱟ, ᱟᱹᱞᱤᱧᱟᱜ ᱟᱸᱡᱚᱢᱚᱜ ᱠᱟᱱᱟ?
ᱮᱠᱵᱟᱨᱮ ᱯᱩᱨᱟᱹ ᱠᱞᱤᱭᱟᱨ ᱦᱮᱸ ᱵᱮᱥ ᱛᱷᱮᱠᱮ ᱮᱠᱵᱟᱨ ᱮᱴᱠᱮᱴᱚᱬᱮ ᱵᱟᱹᱱᱩᱜ ᱟᱠᱟᱫᱟ
ᱟᱪᱷᱟ ᱵᱮᱥ ᱵᱟᱲᱟ ᱜᱮᱭᱟ ᱯᱮ?
ᱦᱮᱸ ᱵᱮᱥ ᱵᱟᱲᱟ ᱜᱮ ᱟᱯᱮᱜᱮ ᱚᱠᱟᱞᱮᱠᱟ?
ᱦᱳᱭ ᱟᱞᱮ ᱦᱚᱸ ᱱᱤᱛᱚᱜ ᱫᱚ ᱵᱮᱥ ᱜᱮ ᱾
ᱦᱩᱸ
ᱪᱮᱜ ᱠᱚᱯᱮ ᱪᱮᱠᱟᱹ ᱵᱟᱲᱟᱭᱮᱜ ᱠᱟᱱᱟ?
ᱪᱮᱫ ᱫᱚᱞᱮ ᱪᱤᱠᱟᱹᱭᱟ ᱦᱚᱜᱼᱚᱭ ᱾ ᱥᱤᱛᱩᱝ ᱜᱚᱨᱚᱢ ᱠᱷᱚᱱ ᱥᱟᱦᱟᱜ ᱞᱟᱹᱜᱤᱫ ᱛᱮ ᱾ ᱫᱟᱨᱮ ᱩᱢᱩᱞ ᱨᱮ ᱫᱩᱲᱩᱵ ᱠᱟᱛᱮᱜ, ᱟᱯᱮ ᱥᱟᱶ ᱜᱟᱞᱢᱟᱨᱟᱣ ᱦᱩᱭᱩᱜ ᱠᱟᱱᱟ ᱾
ᱦᱚᱭ ᱥᱤᱛᱩᱝ ᱟᱹᱰᱤ ᱵᱮᱥ ᱵᱮᱱ ᱞᱟᱹᱭ ᱠᱮᱜᱼᱟ, ᱥᱤᱛᱩᱝ ᱥᱤᱛᱩᱝ ᱫᱚ ᱜᱚᱴᱟᱜᱮ ᱥᱤᱛᱩᱝ ᱥᱤᱛᱩᱝ ᱮ ᱠᱟᱱ ᱪᱚ ᱪᱮᱫ ᱪᱚ ᱟᱹᱰᱤ ᱵᱮᱥ ᱟᱞᱮ ᱥᱮᱫ ᱦᱚᱸ ᱮᱠᱫᱚᱢ ᱡᱳᱨᱫᱟᱨ ᱛᱮᱭ ᱥᱤᱛᱩᱝ ᱠᱟᱫᱟ ᱾ ᱱᱤᱛᱚᱜ ᱫᱚ ᱵᱟᱨᱦᱮ ᱩᱰᱩᱠ ᱦᱚᱸ ᱵᱟᱭ ᱜᱟᱱᱚᱜᱼᱟ᱾ ᱵᱟᱵᱮᱱ ᱩᱰᱩᱠ ᱫᱟᱲᱮᱭᱟᱜᱼᱟ ᱩᱱᱟᱹ ᱡᱳᱨᱮ ᱥᱤᱛᱩᱝ ᱠᱟᱫᱟ ᱾
ᱟᱪᱷᱟ
ᱦᱚᱞᱟ ᱢᱫᱷᱮᱨ ᱨᱮ ᱫᱟᱜ ᱠᱚᱫᱚ ᱵᱟᱭ ᱡᱟᱹᱲᱤ ᱵᱟᱲᱟᱣᱟᱫ ᱯᱮᱭᱟ
ᱵᱟᱝ ᱵᱟᱝ ᱫᱟᱜ ᱫᱚ ᱵᱟᱭ ᱡᱟᱹᱲᱤ ᱠᱟᱫᱟ ᱾ ᱫᱷᱤᱨᱤ ᱫᱤᱥᱚᱢ ᱥᱮ ᱟᱯᱮᱫᱚ ᱵᱤᱨ ᱫᱤᱥᱚᱢ?
ᱵᱤᱨᱵᱩᱨᱩ ᱦᱚᱸ ᱢᱮᱱᱟᱜ ᱜᱮᱭᱟ ᱟᱨ ᱫᱷᱤᱨᱮ ᱠᱚᱦᱚᱸ ᱢᱮᱱᱟᱜ ᱜᱮᱭᱟ, ᱞᱟᱹᱭ ᱟᱹᱞᱤᱧ ᱠᱷᱟᱡ ᱫᱚ ᱴᱚᱱᱰᱟᱝ ᱢᱟᱪᱷᱟ ᱾ ᱴᱟᱺᱰᱤ ᱞᱮᱠᱟ ᱴᱟᱺᱰᱤ ᱫᱤᱥᱚᱢ
ᱟᱪᱷᱟ ᱾ ᱡᱮᱭᱦᱳᱠ ᱚᱱᱟ ᱦᱚᱸ ᱱᱟᱯᱟᱭ ᱠᱟᱛᱷᱟ ᱾
ᱟᱪᱷᱟ ᱵᱮᱠᱜᱨᱟᱣᱩᱱᱰ ᱨᱮ ᱪᱮᱬᱮ ᱟᱹᱰᱤ ᱟᱸᱴ ᱠᱚ ᱨᱟᱜ ᱮᱜ ᱠᱟᱱᱟ ᱫᱚ?
ᱟᱫᱚ ᱪᱮᱠᱟ ᱠᱚ ᱫᱟᱨᱮ ᱩᱢᱩᱞ ᱨᱮ ᱦᱮᱡ ᱦᱩᱭᱩ ᱱᱟᱥᱮ ᱫᱚ ᱛᱟᱦᱮᱸᱱ ᱜᱮᱭᱟ ᱚᱱᱟ ᱫᱚ ᱵᱟᱝ ᱪᱤᱠᱟᱹᱜᱼᱟ ᱦᱮᱸᱥᱮ
ᱦᱳᱭ ᱪᱮᱠᱟ ᱫᱚ ᱵᱟᱝ ᱪᱤᱠᱟᱹᱜᱼᱟ ᱟᱫᱚ ᱰᱷᱮᱨ ᱧᱚᱜ ᱟᱸᱡᱚᱢ ᱞᱮᱱᱠᱷᱟᱱ ᱱᱟᱦᱟᱸᱜ ᱵᱟᱱᱟ ᱦᱚᱲᱟᱜ ᱜᱮ ᱦᱟᱸᱜ ᱠᱚ ᱨᱤᱡᱮᱠᱴ ᱜᱚᱫ ᱠᱟᱛᱟ ᱞᱟᱝᱼᱟ
ᱟᱨ ᱱᱚᱝᱠᱟ ᱵᱷᱟᱵᱛᱮ ᱚᱰᱤᱴ ᱫᱚ ᱵᱟᱝ ᱦᱩᱭᱩᱜ ᱠᱟᱱᱟ ᱛᱚ, ᱡᱮ ᱵᱟᱝ ᱵᱩᱡᱟᱹᱜᱚᱜ ᱠᱟᱱᱟ ᱾ ᱚᱠᱟ ᱞᱮᱠᱟ ᱛᱤᱱᱟᱹᱜ ᱚᱠᱟ ᱴᱷᱮᱜ ᱠᱷᱚᱱᱟᱜ ᱜᱮᱫ ᱩᱰᱚᱝ ᱫᱟᱠᱚ, ᱵᱟᱠᱚ ᱜᱮᱫ ᱩᱰᱩᱝᱫᱟ ᱚᱱᱟᱜᱮ ᱤᱧ ᱫᱚ ᱮᱠᱟᱞ ᱱᱚᱣᱟ ᱨᱮᱱᱟᱜ ᱫᱚ ᱪᱮᱫ ᱥᱮ ᱵᱟᱹᱧ ᱵᱟᱰᱟᱭ ᱫᱟᱲᱮᱜ ᱠᱟᱱᱟ᱾ ᱠᱷᱟᱹᱞᱤ ᱯᱮᱢᱮᱱᱴ ᱧᱟᱢ ᱦᱩᱭᱩᱜ ᱠᱟᱱᱟ ᱤᱱᱟᱹ ᱴᱩᱠᱩ ᱜᱮ ᱦᱮᱸᱥᱮ?
ᱦᱚᱭ ᱟᱭᱢᱟ ᱵᱚᱞᱮ ᱱᱟᱥᱮᱱᱟᱜ ᱚᱱᱠᱟᱢ ᱟᱭᱢᱟ ᱠᱚᱞ ᱚᱱᱠᱟ ᱢᱮᱱᱟᱜ ᱛᱟᱞᱤᱧᱟ, ᱵᱚᱞᱮ ᱟᱞᱤᱧ ᱴᱷᱮᱡ ᱠᱷᱚᱡ ᱫᱚ ᱴᱷᱤᱠᱜᱮᱭᱟ ᱟᱫᱚ ᱪᱮᱫ ᱤᱭᱟᱹᱛᱮ ᱨᱮᱡᱮᱠᱴ ᱟᱠᱟᱱᱟ ᱚᱱᱮ ᱚᱱᱟ ᱵᱟᱝ ᱵᱩᱡᱷᱟᱹᱣ ᱫᱟᱲᱮᱭᱟᱜ ᱠᱟᱱᱟ ᱾ ᱟᱪᱷᱟ ᱟᱵᱚ ᱫᱚ ᱥᱟᱱᱟᱢ ᱴᱷᱮᱜ ᱚᱱᱠᱟ ᱚᱠᱟᱛᱮᱢ ᱪᱟᱞᱟᱜᱼᱟ ᱾ ᱦᱮᱸ ᱥᱮᱮ ᱚᱠᱟ ᱴᱷᱮᱱ ᱪᱚ-ᱸ ᱪᱮᱬᱮᱭ ᱨᱟᱜ ᱜᱚᱞ ᱠᱮᱜᱼᱟ, ᱚᱠᱟᱴᱷᱮᱡ ᱪᱚ ᱥᱤᱢᱮ ᱠᱩᱠᱲᱩ ᱜᱚᱞ ᱠᱮᱜᱼᱟ ᱾
ᱠᱟᱛᱷᱟ ᱫᱚ ᱤᱱᱟᱹ ᱜᱮᱥᱮ ᱱᱤᱛᱚᱜ ᱚᱲᱟᱜ ᱠᱷᱚᱱᱟᱜ ᱤᱧ ᱡᱩᱫᱤᱧ ᱨᱚ ᱯᱚᱲᱟ ᱚᱲᱟᱜ ᱨᱮ ᱚᱱᱠᱟ ᱱᱮᱴᱚᱣᱟᱨᱠ ᱨᱮᱱᱟᱜ ᱡᱳᱜᱟᱡᱳᱜᱽ ᱵᱟᱹᱱᱩᱜ ᱟᱠᱟᱫᱟ ᱮᱠᱵᱟᱨ ᱨᱚᱲ ᱦᱚᱸ ᱴᱷᱟᱢ ᱴᱷᱟᱢ ᱵᱟᱝ ᱟᱸᱡᱚᱢᱚᱜᱼᱟ ᱛᱟᱦᱚᱞᱮ ᱫᱚ ᱤᱧ ᱚᱲᱟᱜ ᱠᱷᱚᱱᱟᱜ ᱜᱟᱞᱢᱟᱨᱟᱣᱤᱧ ᱪᱤ ᱪᱤᱠᱟᱹ ᱞᱮᱠᱟᱛᱮ ᱱᱤᱛᱚᱜ ᱫᱟᱨᱮ ᱦᱮᱢᱟᱞ ᱩᱢᱩᱞ ᱠᱷᱚᱱᱤᱧ ᱜᱟᱞᱢᱟᱨᱟᱣ ᱟᱯᱮ ᱠᱟᱱᱟ ᱦᱮᱸᱥᱮ ᱟᱫᱚ ᱛᱟᱦᱚᱞᱮ ᱤᱱᱠᱟᱹ ᱞᱮᱠᱟᱨᱮ ᱪᱮᱬᱮ ᱪᱩᱯᱲᱤᱭᱟᱜ ᱨᱟᱜ ᱫᱚ ᱟᱸᱡᱚᱢᱟ ᱟᱫᱚ ᱢᱟᱭᱠᱨᱳ ᱯᱷᱳᱱ ᱦᱚᱧ ᱦᱟᱛᱟᱣ ᱟᱠᱟᱫᱟ ᱟᱫᱚ ᱢᱟᱭᱤᱠ ᱫᱚ ᱟᱫᱚ ᱵᱟᱹᱧ ᱟᱹᱜᱩ ᱛᱚᱨᱟ ᱞᱮᱫᱟ ᱛᱚᱨᱟ ᱞᱮᱠᱷᱟᱱᱤᱧ ᱱᱟᱯᱟᱭ ᱠᱚᱜᱼᱟ ᱦᱚᱭᱛᱚ
ᱦᱮᱰᱯᱷᱳᱱ ᱞᱟᱜᱟᱣ ᱠᱚᱫᱚ ᱱᱟᱦᱟᱜ ᱠᱚ ᱢᱟᱱᱟᱣ ᱟᱠᱟᱫᱟ ᱪᱮᱫᱟᱜ ᱥᱮ ᱟᱭᱢᱟ ᱰᱤᱥᱴᱟᱵᱽ
ᱦᱮᱸ ᱦᱮᱰᱯᱷᱳᱱ ᱫᱚ ᱵᱟᱝ ᱱᱚᱣᱟ ᱫᱚ ᱢᱟᱭᱤᱠ ᱠᱨᱳ ᱯᱷᱳᱱ ᱜᱮ ᱵᱮᱠᱜᱟᱣᱩᱱ ᱱᱚᱭᱮᱥ ᱡᱟᱦᱟᱸ ᱛᱟᱦᱮᱱᱟ
ᱦᱳᱭ ᱦᱳᱭ ᱟᱫᱚ ᱦᱮᱸ ᱟᱫᱚ ᱵᱟᱝ ᱪᱤᱠᱟᱣ ᱟᱠᱟᱱᱟ ᱩᱱᱟᱹᱜ ᱫᱚ ᱵᱟᱝ ᱟᱸᱡᱚᱢ ᱞᱮᱱᱟ ᱟᱨ ᱟᱞᱚ ᱟᱸᱡᱚᱢ ᱞᱮᱱᱠᱷᱟᱱ ᱜᱮ
ᱟᱨ ᱛᱚᱵᱮ ᱪᱟᱥ ᱵᱟᱥ ᱠᱚᱫᱚ
ᱦᱮᱸ ᱰᱟᱦ ᱟᱹᱨᱤᱭᱟᱜᱼᱟ ᱤᱱᱠᱟᱹ ᱫᱚ ᱛᱚᱞᱟ ᱠᱚ ᱜᱤᱰᱤ ᱦᱩᱭ ᱠᱟᱱᱟ ᱤᱱᱟᱹ ᱠᱚᱜᱮ ᱫᱟᱜ ᱡᱟᱹᱲᱤ ᱜᱮᱫᱚ ᱵᱟᱹᱱᱩᱜᱼᱟ ᱪᱟᱥᱼᱵᱟᱥ ᱫᱚ ᱪᱤᱠᱟᱹᱛᱮᱠᱟᱨ ᱟᱬᱜᱚᱱ ᱦᱩᱭᱩᱜᱼᱟ
ᱵᱟᱨ ᱯᱮ ᱫᱤᱱ ᱫᱟᱜ ᱮ ᱡᱟᱹᱲᱤᱭᱟᱵᱚᱱ ᱠᱟᱱᱟ ᱟᱨᱦᱚᱸ ᱠᱷᱩᱵ ᱮ ᱥᱤᱛᱩᱝ ᱮᱫ ᱠᱟᱱᱟ ᱚᱱᱠᱟ ᱛᱮᱫᱚ ᱠᱷᱮᱛ ᱦᱚᱸ ᱥᱤ ᱵᱟᱛᱨᱟ ᱵᱟᱝ ᱦᱩᱭᱩᱜ ᱠᱟᱱᱟ ᱦᱳᱭᱥᱮ
ᱴᱷᱤᱠ ᱠᱟᱛᱷᱟ ᱫᱚ ᱤᱱᱟᱹ ᱜᱮᱛᱚ
ᱟᱨ ᱛᱚᱵᱮ ᱵᱟᱥᱠᱮᱭᱟᱜ ᱠᱚᱫᱚ ᱦᱩᱭ ᱵᱟᱲᱟᱭᱮᱱᱟ
ᱦᱮᱸ ᱵᱟᱹᱥᱤᱭᱟᱹᱢ ᱫᱚ ᱦᱩᱭ ᱠᱟᱱᱟ ᱠᱟᱱᱴᱷᱟᱲ ᱠᱷᱟᱹᱡᱟᱹᱲᱤ ᱟᱫᱚ ᱦᱮᱱᱟᱜ ᱠᱟᱜ ᱜᱮᱭᱟ ᱟᱞᱮ ᱥᱮ ᱥᱮᱫᱢᱟ ᱦᱚᱞᱟ ᱢᱟᱫᱷᱮᱨ ᱜᱮ ᱯᱟᱨᱚᱢ ᱟᱠᱟᱱ ᱮᱭᱟᱭ ᱢᱟᱦᱟ ᱦᱤᱞᱳᱜ ᱚᱢᱵᱚᱵᱚᱛᱤ ᱟᱫᱚ ᱟᱯᱮᱫ ᱫᱚᱯᱮ ᱢᱟᱱᱟᱣ ᱜᱮᱪᱚ ᱵᱟᱝᱪᱚ ᱚᱠᱟᱭᱮᱱᱟᱢ ᱦᱮᱞᱳ ᱦᱮᱞᱳ